ᱦᱮᱸ ᱟᱸᱡᱚᱢ
ᱦᱳᱭ ᱱᱟᱯᱟᱭ ᱜᱮ ᱨᱚᱲ ᱟᱸᱡᱚᱢᱚᱜ ᱠᱟᱱᱟ ᱾ᱤᱧᱟᱹᱜ ᱨᱚᱲ ᱱᱟᱯᱟᱭ ᱜᱮ ᱟᱸᱡᱚᱢᱚᱜ ᱠᱟᱱᱟ?
ᱦᱮᱸ ᱱᱟᱯᱟᱭ ᱜᱮ ᱟᱸᱡᱚᱢᱚᱜ ᱠᱟᱱᱟ᱾ ᱟᱪᱪᱷᱟ ᱟᱢ ᱱᱤᱛᱚᱜ ᱡᱟᱦᱟᱸᱱᱟᱜ ᱮᱢ ᱠᱟᱹᱢᱤ ᱠᱮᱭᱟᱢ ᱥᱮ ᱪᱮᱫ?
ᱵᱟᱝ, ᱵᱟᱝ, ᱵᱟᱝ ᱚᱱᱠᱟᱱᱟᱜ ᱫᱚ ᱪᱮᱜ ᱦᱚᱸ ᱵᱟᱹᱧ ᱠᱟᱹᱢᱤ ᱜᱮᱭᱟ ᱢᱟ ᱱᱟᱹᱴᱟᱜ ᱦᱩᱭ ᱵᱟᱲᱟ ᱞᱮᱱ ᱜᱤ ᱛᱟᱯᱚᱨ ᱦᱟᱸᱜ ᱤᱧᱟᱹᱜ ᱠᱟᱹᱢᱤ ᱠᱚᱫᱚ ᱦᱟᱧ ᱞᱮᱛᱟᱲ ᱤᱫᱤᱭᱟ, ᱟᱵᱮᱱ ᱦᱟᱸᱜ ᱡᱟᱦᱟᱸ ᱤᱱᱟᱹ ᱠᱚᱵᱮᱱ ᱠᱟᱹᱢᱤᱭᱟ ᱥᱮ ᱦᱟᱸᱜ?
ᱛᱟᱦᱚᱞᱮ ᱮᱴᱟᱜ ᱦᱩᱭ ᱞᱮᱱ ᱜᱮ ᱦᱟᱸᱜ ᱟᱵᱮᱱ ᱥᱚᱠᱚ ᱦᱮᱡ ᱠᱟᱱᱟ ᱢᱤᱫᱴᱮᱡ ᱛᱟᱦᱚᱞᱮ ᱦᱟᱸᱜ ᱵᱟᱨᱟᱵᱟᱨᱤ ᱦᱩᱭᱩᱜᱼᱟ᱾ ᱦᱳᱭᱳᱭ ᱛᱟᱦᱞᱮ ᱚᱱᱟ ᱟᱞᱟᱝ ᱫᱚ ᱦᱟᱸᱜ ᱚᱱᱟᱜᱮ ᱦᱟᱸᱜ ᱞᱟᱝ ᱛᱩᱸᱜᱤᱭᱟᱜᱼᱟ, ᱡᱟᱦᱟᱸ ᱫᱚ ᱥᱮ ᱢᱟᱱᱮ ᱟᱵᱚᱣᱟᱜ ᱨᱳᱜᱽ ᱟᱡᱟᱨ ᱥᱮ ᱥᱟᱶᱛᱮ ᱟᱵᱚᱣᱟᱜ ᱡᱚᱢ ᱧᱩ ᱱᱟ ᱨᱮᱱᱟᱜ ᱵᱟᱡᱟᱨ ᱨᱮᱱᱟᱜ ᱚᱱᱮ ᱠᱟᱱᱟ ᱛᱟᱦᱚᱞᱮ ᱟᱵᱚ ᱡᱟᱦᱟᱸ ᱡᱟᱦᱟᱸ ᱵᱚ ᱵᱨᱟᱥᱚᱜ ᱠᱟᱱ ᱫᱚ ᱞᱟᱦᱟᱛᱮ ᱟᱵᱚ ᱡᱟᱦᱟᱸ ᱵᱚ ᱫᱟᱹᱛᱟᱹᱱᱤ, ᱡᱟᱦᱟᱸ ᱫᱚ ᱫᱟᱹᱛᱟᱹᱱᱤ ᱞᱟᱹᱭ ᱜᱟᱱᱚᱜᱼᱟ᱾ ᱟᱵᱚ ᱱᱮᱛᱟᱨ ᱫᱚ ᱪᱮᱫ ᱞᱮᱠᱟ ᱧᱮᱞᱚᱜ ᱠᱟᱱᱟ ᱢᱟᱱᱮ ᱟᱵᱚ ᱫᱚ ᱦᱟᱸᱜ ᱚᱱᱮ ᱱᱟᱦᱟᱜ ᱟᱹᱨᱩᱯᱷᱮᱨᱟᱣ ᱠᱟᱱ ᱛᱮ ᱵᱟᱡᱟ ᱨᱮ ᱧᱟᱢᱚᱜ ᱠᱟᱱ ᱫᱚ ᱠᱚᱞᱜᱮᱴ ᱟᱨ ᱫᱟᱹᱛᱟᱹᱱᱤ ᱚᱱᱟ ᱠᱚᱛᱮ ᱵᱚᱱ ᱫᱟᱹᱛᱟᱹᱱᱤᱜ ᱠᱟᱱᱟ, ᱥᱮ ᱡᱟᱦᱟᱸ ᱫᱚ ᱟᱵᱚ ᱫᱟᱨᱮ ᱱᱟᱹᱲᱤ ᱥᱟᱶᱛᱮ ᱡᱟᱦᱟᱸ ᱠᱚᱵᱚ ᱰᱟᱹᱨ ᱠᱚ ᱯᱮᱴᱮᱡ ᱠᱟᱛᱮ ᱱᱮᱛᱟᱨ ᱦᱚᱸ ᱫᱟᱹ ᱛᱱ ᱦᱩᱭᱩᱜ ᱠᱟᱱ ᱜᱮᱭᱟ ᱚᱱᱟ ᱵᱮᱯᱟᱨ ᱛᱮ ᱠᱟᱹᱴᱤᱡ ᱵᱮᱱ ᱞᱟᱹᱭ ᱞᱮᱠᱷᱟᱱ ᱵᱮᱥ ᱱᱟᱯᱟᱭ ᱠᱚᱜᱼᱟ᱾
ᱟᱪᱷᱟ ᱱᱚᱶᱟ ᱞᱮᱠᱟ ᱛᱮᱫᱚ ᱤᱧ ᱫᱩᱧ ᱞᱟᱹᱭᱟ ᱡᱮ ᱢᱟᱱᱮ ᱱᱮᱛᱟᱨ ᱫᱚᱦᱟᱸᱜ ᱡᱩᱜ ᱟᱹᱨᱩ ᱯᱷᱮᱨᱟᱣ ᱥᱟᱶ-ᱥᱟᱶ ᱥᱟᱶᱛᱮ ᱟᱹᱰᱤ ᱡᱟᱹᱥᱛᱤ ᱜᱮ ᱢᱟᱹᱱᱢᱤ ᱠᱚᱦᱚᱸ ᱱᱚᱣᱟ ᱡᱟᱦᱟᱸ ᱫᱟᱨᱮ ᱨᱮᱱᱟᱜ ᱰᱟᱹᱨ ᱠᱚᱛᱮ ᱫᱟᱹᱛᱟᱹᱱᱤ ᱫᱚᱦᱟᱸᱟᱜ ᱠᱚ ᱵᱟᱹᱜᱤᱭᱟᱠᱟᱫᱟ᱾ ᱟᱨ ᱡᱟᱦᱟᱸ ᱵᱟ ᱠᱟᱛᱮ ᱧᱟᱢᱚᱜᱼᱟ ᱟᱨ ᱚᱱᱟ ᱠᱳᱞᱜᱮᱴ ᱦᱚᱸ ᱚᱱᱟᱠᱩ ᱩᱸ ᱠᱚᱛᱮ ᱜᱮ ᱦᱟᱸᱜ ᱠᱚ ᱫᱟᱹᱛᱟᱹᱱᱤᱜ ᱠᱟᱱᱟ, ᱡᱟᱦᱟᱸ ᱫᱚ ᱦᱚᱸ ᱤᱧᱫᱩᱧ ᱞᱟᱹᱭᱟ ᱡᱮ ᱩᱸ ᱚᱱᱟ ᱠᱚᱞᱜᱮᱴ ᱠᱚ ᱤᱭᱟᱹ ᱵᱮᱵᱚᱦᱟᱨ ᱫᱚ ᱦᱟᱸᱜ ᱟᱵᱚᱣᱟᱜ ᱰᱟᱴᱟ ᱠᱚ ᱞᱟᱹᱜᱤᱫ ᱫᱚ ᱦᱟᱸᱜ ᱥᱮ ᱦᱚᱲᱢᱚ ᱞᱟᱹᱜᱤᱫ ᱦᱚᱸ ᱵᱟᱝᱜᱮ ᱱᱟᱯᱟᱭᱟ ᱡᱟᱦᱟᱸ ᱫᱚ ᱚᱱᱟ ᱵᱷᱤᱛᱤᱨ ᱨᱮ ᱟᱹᱰᱤ ᱠᱮᱢᱤᱠᱮᱞᱠᱩ ᱞᱟᱜᱟᱣ ᱛᱟᱦᱮᱱᱟ ᱟᱨ ᱚᱱᱟᱛᱤᱧ ᱞᱟᱹᱭᱟ ᱫᱟᱨᱮ ᱫᱟᱨᱮ ᱨᱮᱱᱟᱜ ᱰᱟᱹᱨ ᱠᱚᱛᱮ ᱜᱮ ᱫᱟᱹᱛᱟᱹᱱᱤ ᱜᱮ ᱱᱟᱯᱟᱭᱟ ᱟᱢ ᱪᱮᱫ ᱞᱮᱠᱟᱢ ᱞᱟᱹᱭᱟ?
ᱦᱳᱭ᱾ ᱤᱧᱟᱹᱜ ᱠᱟᱛᱷᱟ ᱞᱮᱠᱟ ᱫᱚ ᱱᱚᱣᱟᱜᱮ ᱞᱟᱹᱭ ᱜᱟᱱᱚᱜᱼᱟ ᱡᱟᱦᱟᱸ ᱟᱵᱚ ᱫᱟᱹᱛᱟᱹᱱᱤ, ᱫᱟᱹᱛᱟᱹᱱᱤ ᱠᱚᱜᱮ ᱟᱫᱚ ᱟᱨ ᱡᱟᱦᱟᱸ ᱠᱚᱞ ᱜᱮᱫ ᱚᱱᱟ ᱫᱚᱦᱟᱸᱜ ᱟᱵᱚ ᱢᱟᱱᱮ ᱟᱛᱳ ᱨᱮᱱ ᱦᱚᱲ ᱫᱚ ᱦᱟᱸᱜ ᱱᱮᱛᱟᱨ ᱵᱚ ᱟᱹᱨᱩ ᱯᱷᱮᱨᱟᱣ ᱟᱠᱟᱱᱛᱮ, ᱟᱹᱨᱩ ᱯᱷᱮᱨᱟᱣ ᱟᱠᱟᱱᱛᱮ ᱞᱟᱦᱟ ᱛᱮᱱᱟᱜ ᱦᱚᱲ ᱞᱟᱦᱟᱛᱮᱱᱟᱜ ᱡᱟᱦᱟᱸ ᱫᱟᱹᱛᱟᱹᱱᱤ ᱰᱟᱹᱨ ᱞᱟᱦᱟ ᱛᱮᱱᱟ ᱞᱟᱦᱟ ᱠᱚᱛᱮ ᱵᱚ ᱫᱟᱹᱛᱟᱹᱱᱤ ᱠᱟᱱ ᱫᱚᱜ ᱚᱱᱟ ᱫᱚᱵᱚ ᱦᱤᱲᱤᱧ ᱟᱠᱟᱫᱟ ᱡᱟᱦᱟᱸ ᱫᱚᱦ ᱵᱟᱝᱵᱚ ᱠᱩᱥᱤᱭᱟᱜ ᱠᱟᱱᱟ ᱢᱟᱱᱮ ᱢᱤᱫ ᱠᱟᱛᱟᱛᱷᱮ ᱢᱟᱱᱮ ᱚᱠᱛᱚ ᱢᱟᱱᱮ ᱚᱠᱛᱚ ᱢᱟᱱᱮ ᱠᱚᱢ ᱚᱠᱛᱚ ᱨᱮ ᱢᱟᱱᱮ ᱵᱚ ᱪᱮᱥᱴᱟᱭᱮᱫᱟ ᱢᱟᱱᱮ ᱦᱩᱭᱩᱜ ᱡᱚᱛᱚᱣᱟᱜ ᱡᱮᱢᱚᱱ ᱚᱱᱮ ᱚᱱᱠᱟ ᱠᱤᱱᱛᱩ ᱱᱚᱣᱟ ᱫᱚ ᱦᱟᱸᱜ ᱢᱤᱫᱴᱮᱡ ᱵᱟᱹᱲᱤᱡ ᱚᱨᱥᱚᱝ ᱵᱚᱱ ᱧᱮᱞᱚᱜ ᱠᱟᱱᱟ ᱥᱮ ᱵᱟᱹᱲᱤᱡ ᱫᱟᱜ ᱥᱮᱵᱚᱱ ᱞᱟᱦᱟᱜ ᱠᱟᱱᱟ ᱪᱮᱫᱟᱜ ᱥᱮ ᱠᱚᱞᱜᱮᱴ ᱫᱚ ᱢᱟᱱᱮ ᱞᱟᱹᱴᱩ ᱞᱟᱹᱴᱩ ᱯᱷᱮᱠᱴᱨᱤ ᱠᱚ ᱵᱮᱱᱟᱣ ᱫᱟ ᱞᱟᱦᱟ, ᱠᱮᱢᱤᱠᱮᱞ ᱥᱟᱶᱛᱮ ᱱᱟᱱᱟ ᱱᱟᱱ ᱡᱤᱵᱽᱡᱚᱱᱛᱩ ᱠᱚᱦᱚᱸ ᱠᱚ ᱢᱮᱥᱟᱞᱮᱫ ᱠᱚᱣᱟ ᱡᱟᱦᱟᱸ ᱫᱚ ᱢᱟᱱᱮ ᱯᱷᱚᱛᱚᱜ ᱢᱟ ᱡᱮᱢᱚᱱ᱾ ᱚᱱᱮ ᱚᱱᱠᱟ ᱠᱤᱱᱛᱩ ᱚᱱᱟ ᱫᱚ ᱟᱵᱚᱣᱟᱜ ᱰᱟᱴᱟ ᱥᱮ ᱟᱵᱚᱣᱟᱜ ᱦᱚᱲᱢᱚ ᱥᱟᱶᱛᱮ ᱡᱟᱦᱟᱸ ᱵᱚ ᱡᱚᱢ ᱥᱚᱢᱚᱭ ᱨᱮ ᱩᱫᱩᱜ ᱠᱟᱱ ᱜᱮᱭᱟ ᱥᱮ ᱚᱱᱮ ᱠᱟᱱᱟ ᱦᱩᱭᱩᱜ ᱠᱟᱱᱟ ᱚᱱᱮᱠᱟᱱᱟᱜ ᱡᱟᱦᱟᱸ ᱫᱚ ᱟᱡᱟᱨ ᱦᱩᱭᱩᱜᱭᱜ ᱠᱟᱱᱟ, ᱥᱟᱶᱛᱮ ᱢᱟᱥᱠᱩᱲᱟ ᱰᱟᱴᱟᱨ ᱚᱱᱮ ᱠᱚ- ᱠᱚ ᱤᱭᱟᱹᱜ ᱠᱟᱱᱟ ᱚᱱᱟ ᱱᱚᱥᱴᱚᱜ ᱠᱟᱱᱟ ᱚᱱᱮ ᱚᱝᱠᱟᱱᱟᱜ ᱢᱤᱫᱴᱮᱡ ᱠᱟᱹᱢᱤ ᱠᱚ ᱧᱮᱞᱚᱜ ᱠᱟᱱᱟ, ᱟᱨ ᱟᱵᱮᱱᱟᱜ ᱞᱮᱠᱟᱛᱮᱚ ᱞᱟᱹᱭ ᱛᱚ ᱪᱮᱫ ᱦᱩᱭᱩᱜᱭᱳᱼᱟ ᱢᱟᱱᱮ ᱫᱟᱹᱛᱟᱹᱱᱤ ᱛᱮ ᱫᱟᱹᱛᱟᱹᱱᱤ ᱞᱮᱱᱠᱷᱟᱱ ᱪᱮᱫ ᱱᱟᱯᱟᱭᱚᱜᱼᱟ᱾ ᱢᱟᱱᱮ ᱫᱟᱹᱛᱟᱹᱱᱤ ᱛᱮ ᱱᱤᱢ ᱝᱟᱹᱛ ᱠᱚᱛᱮ, ᱫᱟᱹᱛᱱ ᱞᱮᱱᱠᱷᱟᱱ ᱚᱱᱟ ᱚᱱᱟᱴᱟᱜ ᱜᱮ ᱠᱷᱟᱹᱞᱤ ᱞᱟᱹᱭ ᱞᱮᱵᱮᱱ
ᱟᱪᱪᱷᱟ ᱤᱧ ᱫᱩᱧ ᱞᱟᱹᱭᱟ ᱡᱮ ᱱᱚᱜᱼᱚᱭ ᱱᱤᱢ ᱰᱟᱹᱨ ᱥᱮ ᱰᱷᱮᱞᱟ ᱰᱟᱹᱨ ᱥᱮ ᱟᱨᱦᱚᱸ ᱟᱹᱰᱤ ᱨᱚᱠᱚᱢ ᱰᱟᱹᱨᱠᱩ ᱧᱟᱢᱚᱜᱼᱟ ᱚᱱᱟ ᱠᱚᱛᱮ ᱫᱟᱹᱛᱟᱹᱱᱱᱤ ᱞᱮᱱ ᱠᱷᱷᱟᱡ ᱫᱚ ᱟᱵᱚᱣᱟᱜ ᱦᱚᱲᱢᱚ ᱨᱮ ᱦᱮᱸ ᱡᱟᱦᱟᱸ ᱨᱚᱠᱚᱢ ᱮᱴᱟᱜ ᱨᱚᱠᱚᱢᱟᱜ ᱵᱟᱹᱲᱤᱡ ᱚᱨᱥᱚᱝ ᱠᱚ ᱵᱟᱝ ᱧᱮᱞᱚᱜᱼᱟ᱾ ᱡᱟᱦᱟᱸ ᱫᱚ ᱟᱵᱚ ᱦᱚᱲᱢᱚ ᱵᱟᱭ ᱵᱟᱹᱲᱤᱡ ᱚᱪᱚᱣᱟᱜᱼᱟ ᱟᱨ ᱟ ᱡᱟᱦᱟᱸ ᱰᱟᱴᱟ ᱨᱮ ᱧᱮᱞ ᱧᱟᱢᱚᱜ
ᱦᱳᱭ ᱾
ᱤᱡ ᱠᱚ ᱤᱭᱟᱹ ᱠᱚᱠᱚ ᱡᱟᱦᱟᱸ ᱟᱹᱰᱤ ᱨᱚᱠᱚᱢ ᱵᱷᱟᱭᱨᱟᱥ ᱠᱚᱠᱚ ᱤᱭᱟ᱾ ᱩᱱᱠᱩ ᱠᱩ ᱦᱟᱸᱜ ᱠᱩ ᱪᱟᱵᱟᱜᱼᱟ ᱾ ᱫᱟᱹᱛᱟᱹᱱᱤ ᱞᱮᱱᱠᱷᱟᱡ ᱫᱚ ᱟᱨ ᱰᱟᱴᱟ ᱢᱟᱸᱲᱤ ᱠᱚᱦᱚᱸ ᱦᱟᱸᱜ ᱚᱱᱟ ᱠᱚ ᱦᱚᱸ ᱟᱹᱰᱤ ᱠᱮᱴᱮᱡ ᱜᱤ ᱛᱟᱸᱦᱮᱱ ᱛᱟᱵᱚᱱᱟ ᱾ ᱟᱪᱪᱷᱟ ᱟᱢ ᱞᱟᱹᱭ ᱢᱮ ᱢᱟ ᱾
ᱦᱳᱭ, ᱦᱳᱭ ᱾ ᱟᱨ ᱤᱧᱟᱹᱜ ᱠᱟᱛᱷᱟ ᱞᱮᱠᱟ ᱫᱚ ᱱᱚᱜᱼᱚᱭ ᱡᱮ ᱱᱤᱢ ᱰᱟᱹᱨ ᱥᱮ ᱫᱟᱱ ᱰᱷᱮᱞᱟ ᱰᱟᱹᱨ ᱥᱟᱶ ᱛᱮ ᱥᱟᱨᱡᱚᱢ ᱰᱟᱹᱨ ᱥᱟᱶᱛᱮ ᱵᱷᱮᱰᱟ ᱠᱚᱛᱮ ᱠᱚ ᱫᱟᱹᱛᱟᱹᱱᱤ ᱫᱚ, ᱚᱱᱟ ᱠᱚᱸᱫᱚ ᱥᱮᱭ ᱨᱚᱠᱚᱢ ᱠᱳᱱᱳ ᱠᱮᱢᱤᱠᱮᱞ ᱥᱮ ᱠᱳᱱᱳ ᱦᱮᱲᱮᱧ ᱵᱟᱢᱛᱮᱱ ᱠᱟᱱᱟ ᱡᱟᱦᱟᱸ ᱫᱚ ᱢᱤᱫᱴᱟᱱ ᱵᱚᱥ ᱛᱮᱦᱮᱱ ᱠᱟᱱᱟ ᱡᱟᱦᱟᱸ ᱛᱮᱫᱚ ᱟᱵᱚᱣᱟᱜ ᱰᱟᱴᱦᱟ ᱱᱟᱯᱟᱭ ᱥᱮ ᱢᱚᱥᱠᱚᱲᱟ ᱠᱚ ᱠᱳᱱᱳ ᱨᱚᱠᱚᱢ ᱢᱟᱱᱮᱼᱼ ᱮᱸᱴᱠᱮ ᱴᱸᱲᱮᱨᱮ ᱵᱟᱝ ᱧᱩᱨᱩᱜ ᱠᱟᱱᱟ ᱥᱟᱶᱛᱮ ᱮᱴᱟᱜ ᱠᱷᱚᱭ ᱠᱷᱚᱛᱤ ᱠᱚ ᱵᱟᱝ ᱦᱳᱭᱳᱠ ᱠᱟᱱ ᱛᱟᱵᱚᱱᱟ᱾ ᱡᱟᱦᱟᱸ ᱛᱮᱸᱫᱚ ᱟᱵᱚᱣᱟᱜ ᱢᱟᱱᱮ ᱦᱟᱲᱟᱢ ᱦᱟᱹᱵᱤᱡ ᱥᱮ ᱰᱟᱴᱟ ᱠᱚᱸ ᱱᱟᱯᱟᱭ ᱠᱚ ᱥᱟᱶᱛᱮ ᱛᱟᱦᱮᱱ ᱠᱟᱱᱟ ᱥᱮ ᱩᱱᱟᱹᱜ ᱥᱮᱦᱟ ᱦᱚᱸ ᱢᱟᱱᱮ ᱵᱟᱝ ᱠᱚ ᱨᱤᱸᱜᱩᱛ ᱠᱚ ᱵᱟᱝ ᱠᱚ ᱡᱚᱢᱮᱫ ᱵᱚᱱᱟ᱾ ᱡᱟᱦᱟᱸ ᱫᱚ ᱚᱱᱟᱨᱮ ᱦᱮᱲᱮᱢ ᱵᱟᱹᱱᱩᱜ ᱛᱮ ᱚᱱᱮᱠᱷᱟᱱ ᱥᱮ ᱪᱟᱴ ᱡᱟᱦᱟᱱᱟᱜ ᱟᱵᱚᱼᱼ ᱵᱟᱝ ᱠᱷᱚᱭᱚᱜ ᱠᱟᱱ ᱛᱟᱵᱚᱱᱟ ᱡᱟᱦᱟᱸ ᱫᱚ ᱟᱵᱚ ᱡᱟᱦᱟᱸ ᱨᱮᱵᱚ ᱦᱚᱴᱚᱨ ᱡᱚᱥ ᱞᱮᱱᱠᱷᱟᱱ ᱚᱱᱮᱠᱟᱱᱟᱜ ᱠᱷᱚᱛᱤ ᱠᱚᱦᱚᱸ ᱵᱟᱝ ᱧᱮᱞᱚᱜ ᱠᱟᱱᱟ ᱢᱟᱱᱮ ᱢᱤᱫ ᱜᱷᱟᱹᱲᱤᱡ ᱵᱮᱥᱚᱜ ᱠᱟᱱᱟ ᱚᱱᱠᱟ ᱟᱨ ᱛᱟᱦᱞᱮ ᱵᱨᱟᱥᱼᱼ ᱛᱮ ᱫᱟᱹᱛᱟᱹ ᱞᱤᱱᱠᱷᱟᱱ ᱪᱮᱜ ᱱᱟᱯᱟᱭ ᱠᱚᱜ ᱚᱱᱟ ᱵᱮᱯᱟᱨᱛᱮ ᱞᱮ ᱠᱟᱹᱴᱤᱡ ᱞᱟᱹᱭ ᱞᱮᱠᱷᱟᱱ ᱵᱮᱥ ᱱᱟᱯᱟᱭ ᱠᱚᱼᱟ ᱾
ᱵᱨᱟᱥᱛᱮ ᱫᱟᱹᱨᱟᱹᱱᱤ ᱞᱮᱱᱠᱷᱟᱡ ᱪᱮᱜ ᱱᱟᱯᱟᱭᱚᱜᱼᱟ ᱥᱮ ᱪᱮᱜ ᱵᱟᱹᱲᱤᱡᱚᱜᱼᱟ ᱚᱱᱟ ᱚᱠᱟᱴᱟᱜ ᱮᱢ ᱞᱟᱹᱭ ᱪᱚᱭ᱾
ᱪᱮᱜ ᱱᱟᱯᱟᱭᱚᱜᱼᱟ ᱚᱱᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ ᱛᱟᱯᱚᱨ ᱦᱟᱸᱜ ᱵᱟᱹᱲᱤᱡ ᱱᱟᱜ ᱵᱟᱵᱟᱛ ᱫᱚᱞᱟᱝ ᱠᱟᱹᱴᱤᱡ ᱞᱟᱹᱭ ᱜᱟᱱᱚᱜᱼᱟ᱾
ᱟᱪᱪᱷᱟ ᱤᱧᱫᱩᱧ ᱞᱟᱹᱭᱟ ᱡᱮ ᱩ ᱱᱚᱜᱼᱚᱭ ᱤᱭᱟᱹ ᱵᱟᱡᱟᱨ ᱨᱮ ᱧᱟᱢᱚᱜ ᱠᱟᱱ ᱠᱤᱨᱤᱧ ᱠᱟᱛᱮᱜ ᱫᱟᱹᱛᱟᱹᱱᱤ ᱡᱟᱦᱟᱸ ᱫᱚ ᱵᱨᱟᱥᱼᱼ ᱥᱟᱜ ᱵᱚᱱ ᱢᱮᱱ ᱫᱟ ᱟᱨ ᱡᱟᱦᱟᱸ ᱠᱳᱞᱜᱮᱴ ᱛᱮᱵᱚᱱ ᱫᱟᱹᱛᱟᱹᱱᱤᱜ ᱠᱟᱱᱟ ᱚᱱᱟᱛᱮᱼᱼ ᱫᱟᱹᱛᱟᱹᱱᱤ ᱞᱮᱱᱠᱷᱟᱡ ᱫᱚ ᱢᱟᱱᱮ
ᱩᱥᱟᱹᱨᱟ ᱜᱤ ᱵᱩᱱ ᱫᱟᱹᱛᱟᱹᱱᱤᱜᱼᱟ᱾ ᱥᱚᱢᱚᱭ ᱦᱟᱸᱜ ᱩᱱᱟᱹᱜ ᱴᱟᱜ ᱵᱟᱝ ᱪᱟᱵᱟᱜ ᱠᱟᱱᱟ ᱟᱨ ᱚᱸ ᱡᱟᱦᱟᱸ ᱥᱮᱜ ᱵᱩᱱ ᱪᱟᱞᱟᱜᱼᱟ ᱩᱥᱟᱹᱨᱟ ᱵᱚᱱ ᱫᱟᱹᱛᱟᱹᱱᱤᱜᱼᱟ ᱟᱨ ᱵᱚᱱ ᱪᱟᱞᱟᱜᱼᱟ ᱾ ᱚᱱᱟ ᱠᱚᱜᱮ ᱦᱟᱸᱜ ᱱᱟᱯᱟᱭ ᱫᱚ ᱧᱮᱞ ᱧᱟᱢᱚᱜ ᱠᱟᱱᱟ ᱟᱨ
ᱟᱪᱪᱷᱟ ᱚᱱᱟ ᱠᱚᱜᱮᱧ ᱤᱧᱫᱩᱧ ᱞᱟᱹᱭᱮᱫᱟ ᱟᱪᱪᱷᱟ ᱟᱢ ᱦᱟᱸᱜ ᱞᱟᱹᱭ ᱢᱮ ᱾
ᱟᱨ ᱤᱧᱟᱹᱜ ᱠᱟᱛᱷᱟ ᱞᱮᱠᱟ ᱫᱚ ᱦᱟᱸᱜ ᱱᱟᱯᱟᱭ ᱫᱚ ᱱᱚᱣᱟᱜᱮ ᱞᱟᱹᱭ ᱜᱟᱱᱚᱜᱼᱟ᱾ ᱡᱟᱦᱟᱸ ᱵᱨᱮᱥᱛ ᱫᱚ ᱡᱟᱦᱟᱸ ᱱᱟᱣᱟ ᱵᱨᱟᱥ ᱡᱟᱦᱟᱸ ᱫᱚ ᱵᱨᱟᱥ ᱠᱚ ᱢᱮᱛᱟᱜ ᱠᱟᱱᱟ ᱾ ᱚᱱᱟ ᱫᱚ ᱦᱟᱸᱜ ᱟᱹᱨᱩ ᱯᱷᱮᱨᱟᱣ ᱟᱠᱟᱱ ᱡᱩᱜᱽ ᱥᱟᱶᱛᱮ ᱚᱱᱟ ᱠᱚᱫᱚ ᱦᱮᱡ ᱟᱠᱟᱱᱟ ᱥᱮ ᱵᱟᱭᱨᱮ ᱠᱷᱚᱱ ᱦᱮᱡ ᱟᱠᱟᱱᱟ᱾ ᱡᱟᱦᱟᱸ ᱛᱮᱫᱚ ᱟᱹᱰᱤ ᱩᱥᱟᱹᱨᱟ ᱢᱤᱫ ᱠᱟᱛᱷᱟ ᱛᱮ ᱦᱳᱭᱳᱜᱼᱟ᱾ ᱡᱟᱦᱟᱸ ᱛᱮ ᱫᱚ ᱢᱟᱱᱮ ᱠᱮᱢᱤᱠᱮᱞ ᱡᱟᱛᱤᱭᱚ ᱠᱟᱱᱟ ᱢᱟᱱᱮ ᱵᱮᱥᱤ ᱠᱟᱹᱣᱰᱤ ᱟᱱᱟᱜ ᱮᱢ ᱦᱟᱛᱟᱣ ᱞᱮᱠᱷᱟᱡ ᱫᱚ ᱟᱹᱰᱤ ᱟᱸᱴ ᱢᱟᱱᱮ ᱜᱷᱟᱥᱟᱣ ᱵᱟᱝ ᱦᱩᱭᱩᱜ ᱛᱟᱢᱟ᱾ ᱡᱟᱦᱟᱸ ᱛᱮᱫᱚ ᱚᱱᱟ ᱠᱮᱢᱤᱠᱮᱞ ᱡᱚᱫᱤ ᱟᱹᱰᱤ ᱟᱸᱴ ᱡᱟᱦᱟᱸᱨᱮ ᱡᱟᱜᱟ ᱨᱮᱢ ᱜᱟᱥᱟᱣ ᱞᱮᱠᱷᱟᱡ ᱚᱱᱟ ᱡᱟᱜᱟ ᱫᱚ ᱦᱟᱸᱜ ᱯᱩᱴᱩᱨᱚᱜ ᱠᱟᱱᱟ᱾ ᱥᱮ ᱟᱹᱰᱤ ᱟᱸᱴ ᱠᱷᱚᱭᱚᱜ ᱠᱟᱱᱟ ᱚᱱᱮᱚᱝ ᱠᱟᱱᱟᱜ ᱢᱤᱫᱴᱮᱱ ᱧᱮᱞᱚᱜᱼᱟ ᱾ ᱟ ᱠᱷᱚᱭᱚᱜ ᱠᱟᱱᱟ ᱡᱟᱦᱟᱸ ᱫᱚ ᱠᱷᱚᱭᱚᱜᱼᱟ ᱠᱤᱱᱛᱩ ᱦᱟᱸᱜᱼᱼ ᱟᱢᱟᱜ ᱰᱟᱴᱟ ᱪᱷᱟᱯᱟ ᱜᱮ ᱧᱮᱞᱚᱜ ᱠᱟᱱᱟ ᱚᱱᱮᱚᱝᱠᱟᱱ ᱱᱟᱯᱟᱭ ᱫᱤᱠ ᱧᱮᱞᱚᱜ ᱠᱟᱱᱟ ᱟᱨ ᱠᱚᱢ ᱚᱠᱛᱮ ᱨᱮ ᱢᱟᱱᱮᱼᱼ ᱡᱟᱦᱟᱸ ᱫᱚ ᱟᱢ ᱡᱟᱦᱟᱸ ᱡᱟᱭᱜᱟᱢ ᱪᱟᱞᱟᱜᱼᱟ ᱛᱟᱦᱞᱮ ᱦᱟᱸᱜ ᱟᱵᱚ ᱡᱩᱫᱤ ᱱᱤᱢ ᱰᱟᱹᱴᱤᱛᱮ ᱫᱚ ᱯᱚᱨ ᱫᱚ ᱟᱹᱰᱤ ᱚᱠᱛᱚᱭ ᱦᱟᱛᱟᱣᱫᱟ ᱟᱨ ᱠᱤᱱᱛᱩ ᱦᱟᱸᱜ ᱢᱟᱱᱮ ᱵᱨᱟᱥ ᱛᱮ ᱫᱟᱹᱛᱟᱹᱱᱤ ᱞᱮᱱᱠᱷᱟᱱ ᱫᱚ ᱚᱱᱟ ᱫᱚ ᱦᱟᱸᱜ ᱴᱟᱭᱤᱢᱮ ᱦᱟᱛᱟᱣᱫᱟ ᱟᱨ ᱦᱚᱜᱼᱚᱭ ᱡᱮ ᱵᱨᱟᱥ ᱛᱮ ᱟᱵᱚᱼᱼ
ᱵᱳ ᱫᱟᱹᱛᱟᱹᱱᱤᱜ ᱠᱟᱱᱟ ᱚᱱᱟᱛᱮ ᱦᱟᱸᱜ ᱵᱟᱹᱲᱤᱡ ᱫᱤᱠ ᱛᱟ ᱫᱚ ᱪᱮᱜ ᱠᱟᱱᱟ ᱠᱟᱹᱴᱤᱡ ᱞᱟᱹᱭ ᱞᱮᱠᱷᱟᱡ ᱵᱮᱥ ᱱᱟᱯᱟᱭ ᱠᱚᱜᱼᱟ᱾
ᱦᱩᱸ ᱦᱩᱸ ᱟᱪᱪᱷᱟ ᱤᱧᱫᱩᱧ ᱞᱟᱹᱭᱟ ᱡᱮ ᱱᱚᱜ ᱚᱭ ᱡᱮ ᱵᱨᱟᱥ ᱫᱟᱹᱛᱟᱹᱱᱤ ᱛᱮ ᱦᱟᱸᱜ ᱟᱵᱚ ᱵᱚᱱ ᱫᱟᱹ ᱠᱟᱱᱟ ᱚᱱᱟ ᱨᱮᱱᱟᱜ ᱵᱟᱹᱲᱤᱡ ᱫᱤᱠ ᱠᱚᱫᱚ ᱦᱟᱸᱜ ᱦᱩᱭᱩᱜ ᱠᱟᱱᱟ ᱡᱮᱢᱚᱱ ᱚᱱᱟ ᱛᱮᱵᱚᱱ ᱫᱟᱹ᱾ ᱛᱟᱹᱱᱤᱡ ᱠᱷᱟᱱ ᱫᱚ ᱟᱵᱳ ᱰᱟᱴᱟᱸ ᱨᱮᱱᱟᱜ ᱥᱮ ᱡᱟᱦᱟᱸ ᱢᱟᱲᱤ ᱢᱮᱱᱟᱜᱼᱟ᱾ ᱚᱱᱟ ᱢᱟᱲᱤᱸ ᱨᱮᱱᱟ-ᱜ ᱚᱠᱟ ᱥᱚᱢᱚᱭ ᱫᱚ᱾ ᱠᱷᱟᱢᱳ-ᱜ ᱛᱟᱵᱳᱱᱟ᱾ ᱥᱮ ᱰᱟᱴᱟᱸ ᱠᱚ-ᱦᱚᱸ ᱠᱷᱳᱭᱳᱜᱼᱟ᱾ ᱟᱨ ᱡᱟᱦᱟᱸ ᱢᱟᱲᱤᱸ ᱥᱟᱢ ᱞᱮᱱᱠᱷᱟᱱ ᱚᱸᱰᱮ ᱠᱷᱚᱱᱟᱜ ᱜᱮ ᱦᱟᱸᱜ ᱟᱹᱰᱤ ᱨᱚᱠᱚᱢ ᱤᱭᱟᱹ ᱠᱚ ᱧᱮᱞᱧᱟᱢᱚᱜᱼᱟ᱾ ᱡᱮᱢᱚᱱ ᱰᱟᱴᱟᱸ ᱢᱟᱭᱟᱢᱚᱜᱼᱟ ᱾ ᱥᱮ ᱚᱠᱟ ᱫᱚ ᱰᱟᱴᱟᱸ ᱦᱟᱹᱥᱩᱼᱣᱟ᱾ ᱚᱱᱮ ᱚᱱᱠᱟᱱᱟ-ᱜ ᱤᱭᱟᱹ ᱠᱚᱦᱟᱸᱜ ᱧᱮᱞ ᱧᱟᱢᱚᱜᱼᱟ᱾ ᱟᱨᱦᱩᱧ ᱞᱟᱹᱭᱟ ᱡᱮ ᱾ ᱚᱩᱸ ᱱᱚᱜᱼᱚᱭ ᱡᱮ ᱠᱳᱞᱜᱮᱴ ᱚᱱᱟ᱾ ᱥᱟᱶ ᱛᱮᱵᱚᱱ ᱵᱮᱵᱚᱦᱟᱨ ᱮᱫᱟ᱾ ᱚᱱᱟ ᱠᱚᱞᱜᱮᱴᱸ ᱟᱸ ᱟᱹᱰᱤ ᱨᱚᱠᱚᱢ ᱜᱮ ᱠᱮᱢᱤᱠᱮᱞ ᱛᱮ, ᱵᱮᱱᱟᱣ ᱠᱚᱜ ᱠᱟᱱᱟ᱾ ᱦᱟᱸᱜ ᱛᱚ ᱚᱱᱟ ᱫᱚ ᱠᱳᱞᱜᱮᱴ ᱫᱚ ᱟᱫᱚᱢ ᱥᱚᱢᱚᱭ ᱫᱚ᱾ ᱫᱟᱹᱛᱟᱹᱱᱤ, ᱫᱟᱹᱛᱟᱹᱱᱤ, ᱛᱮ ᱵᱷᱽᱤᱛᱨᱤ ᱦᱚᱸᱵᱚᱱ ᱩᱫ ᱮᱫᱟ ᱾ ᱚᱱᱟ ᱩᱫ ᱠᱟᱛᱮᱜ ᱫᱚ ᱦᱟᱸᱜ ᱞᱟᱡ ᱨᱮ ᱟᱹᱰᱤ ᱨᱚᱠᱚᱢ ᱦᱟᱸᱜ ᱚᱱᱟ ᱠᱷᱚᱱᱟ-ᱜ ᱜᱮ ᱵᱟᱹᱲᱤᱡᱽ ᱦᱟᱸᱜ ᱧᱮᱞ ᱧᱟᱢᱚᱜ ᱠᱟᱱᱟ᱾ ᱚᱱᱟ ᱢᱟᱱᱮ ᱟᱭᱢᱟ ᱨᱚᱠᱚᱢ ᱨᱳᱜᱽ ᱟᱡᱟᱨ ᱠᱚ᱾ ᱧᱮᱞ ᱧᱟᱢᱚᱜᱼᱟ ᱾ ᱟᱪᱪᱷᱟ ᱟᱢ ᱞᱟᱹᱭ ᱢᱮ ᱢᱟ?
ᱟᱨ ᱤᱧᱟᱹᱜ ᱠᱚᱞᱟᱠᱟᱞ ᱛᱮᱫᱚ ᱦᱟᱸᱜ ᱱᱚᱣᱟᱜᱮ ᱞᱟᱹᱭ ᱜᱟᱱᱚᱜᱼᱟ ᱾ᱡᱟᱦᱟᱸ ᱫᱚ ᱵᱨᱟᱥ, ᱚᱱᱟ ᱫᱚᱸ ᱦᱟᱸᱜ ᱢᱟᱱᱮ ᱟᱵᱚ ᱫᱚ ᱢᱤᱫᱴᱮᱡ ᱡᱟᱦᱟᱸ ᱫᱚ ᱢᱤᱫᱴᱮᱡ ᱡᱤᱱᱤᱥ, ᱢᱤᱫᱴᱮᱱ ᱢᱤᱫᱴᱮᱡ ᱵᱨᱟᱥ ᱛᱮᱜᱮᱵᱚ ᱵᱨᱟᱥ ᱚᱯ ᱚᱱᱟ ᱦᱚᱸ ᱟᱭᱢᱟ ᱫᱤᱱ ᱫᱷᱽᱚ ᱨᱮ ᱚᱱᱮ ᱚᱱᱠᱟᱱᱟ ᱢᱤᱫᱴᱮᱱ ᱚᱱᱟᱨᱮ ᱟᱭᱢᱟ ᱞᱮᱠᱟᱱ ᱨᱚᱠᱚᱢ ᱠᱮᱢᱤᱠᱮᱞ ᱡᱟᱦᱟᱸ ᱫᱚ ᱠᱳᱞᱜᱮᱴ ᱨᱚᱢ ᱥᱮᱫᱟ ᱱᱮᱛᱟᱨ ᱫᱚᱸ ᱦᱟᱸᱜ ᱵᱟᱡᱟᱨ ᱨᱮᱦᱚᱸ ᱟᱭᱢᱟ ᱨᱚᱠᱚᱢ ᱠᱳᱞᱜᱮᱴ ᱧᱟᱢᱚ-ᱜ ᱠᱟᱱᱟ᱾ ᱡᱟᱦᱟᱸ ᱫᱚ ᱦᱮᱲᱮᱢᱟ᱾ ᱡᱷᱟᱸᱪᱟ ᱥᱟᱶᱛᱮ ᱢᱟᱱᱮ ᱡᱷᱽᱟᱞ ᱦᱮᱲᱮᱸᱢᱟ᱾ ᱚᱱᱮ ᱠᱟᱱᱟ ᱦᱚᱸ ᱧᱮᱞ ᱧᱟᱢᱚ-ᱜ ᱠᱟᱱᱟ᱾ ᱠᱤᱱᱛᱩ ᱱᱚᱜᱚᱭ ᱡᱮ ᱟᱵᱚ ᱚᱱᱟᱛᱮ ᱵᱚ ᱵᱨᱟᱥᱚ-ᱜ ᱠᱟᱱᱟ᱾ ᱡᱟᱦᱟᱸ ᱫᱚ ᱚᱱᱟ ᱠᱳᱞᱜᱮᱴ ᱛᱩᱫ ᱠᱟᱛᱮ ᱠᱮᱢᱤ ᱠᱮᱞ ᱛᱟᱦᱮᱱ ᱠᱟᱱᱟ ᱾ ᱡᱟᱦᱟᱸ ᱫᱚ ᱦᱚᱲᱢᱚ ᱯᱚᱠᱠᱷᱮ ᱵᱟᱭ ᱵᱷᱽᱟᱜᱮᱼᱭᱟ᱾ ᱚᱱᱮ ᱠᱟᱱᱟ ᱚᱱᱟᱨᱮᱭᱟ ᱚᱱᱟ ᱥᱟᱶᱛᱮ ᱟᱨᱚ ᱦᱚᱸ ᱡᱟᱦᱟᱸ᱾ ᱫᱟᱹᱛᱟᱹᱱᱤ ᱨᱮᱵᱚ ᱞᱟᱜᱟᱣᱫᱟ᱾ ᱫᱟᱹᱛᱟᱹᱱᱤ ᱛᱮᱵᱚ ᱫᱟᱹᱛᱟᱹᱱᱤ ᱭᱮᱱᱟ᱾ ᱥᱮ ᱟᱵᱚ ᱡᱟᱦᱟᱸᱨᱮ ᱠᱮᱢᱤᱠᱮᱞ ᱚᱱᱟ ᱵᱚᱱ ᱜᱟᱥᱟᱣᱟ-ᱜ ᱠᱟᱱᱟ᱾ ᱡᱟᱦᱟᱸᱨᱮ ᱦᱩᱰᱤᱝ ᱡᱚᱥ ᱞᱮᱱᱠᱷᱟᱱ ᱾ ᱚᱱᱟ ᱢᱤᱫᱴᱮᱡ ᱯᱨᱚᱵᱽᱞᱮᱢ ᱦᱩᱭᱩᱼᱜ ᱚᱱᱟ ᱡᱟᱭᱜᱟ ᱨᱮ ᱟᱨᱚ ᱠᱮᱢᱤᱠᱮᱞ ᱮᱢ ᱜᱟᱥᱟᱣᱟ-ᱜ ᱠᱟᱱᱟ᱾ ᱚᱱᱮ ᱠᱟᱱᱟᱜ ᱢᱤᱫᱴᱮᱱ ᱟᱱᱟᱴ ᱧᱮᱞᱚᱜ ᱠᱟᱱᱟ ᱾ᱦᱮᱸ ᱟᱨ ᱱᱩᱜᱼᱩᱭ ᱡᱮᱴᱟ ᱾ ᱵᱨᱟᱥ ᱚᱱᱟ ᱦᱚᱸ ᱢᱚᱸᱡᱽᱷ ᱛᱮ ᱵᱟᱝᱵᱚᱱ ᱟᱹᱨᱩᱵᱫᱟ᱾ ᱟᱹᱨᱩᱵ ᱠᱟᱛᱮᱫ ᱦᱚᱸ ᱡᱟᱦᱟᱸ ᱯᱷᱚᱽᱛᱚᱜ ᱠᱟᱱᱟ᱾ ᱚᱱᱟ ᱫᱚ ᱢᱚᱸ ᱛᱮ ᱢᱟᱱᱮ ᱵᱷᱽᱤᱛᱨᱤ ᱥᱮ ᱫᱚ ᱦᱟᱸ ᱢᱟᱱᱮ ᱵᱟᱝ ᱥᱟᱯᱷᱟᱜ ᱠᱟᱱᱟ᱾ ᱚᱱᱮ ᱚᱱᱠᱟ ᱟᱨ ᱫᱤᱨᱜᱷᱚᱫᱤᱱ ᱫᱷᱽᱚᱨᱮ ᱢᱟᱱᱮ ᱟᱭᱢᱟ ᱫᱤᱱ ᱫᱷᱽᱚᱨᱮ ᱚᱱᱟ ᱛᱮᱦᱚᱸ ᱵᱚ ᱵᱨᱟᱥᱚᱜ ᱠᱟᱱᱟ᱾ ᱡᱟᱦᱟᱸ ᱛᱮᱫᱚ ᱜᱩᱲ ᱨᱚᱠᱚᱢ ᱦᱮᱲᱮᱢ ᱤᱭᱟᱹᱛᱮ᱾ ᱢᱟᱱᱮ ᱫᱷᱽᱚᱨᱚᱢ ᱚᱣᱟ ᱟᱵᱟᱜ ᱠᱟᱱᱟ᱾ ᱥᱟᱶᱛᱮ ᱧᱮᱞ ᱢᱮ ᱦᱟᱸ ᱚᱱᱟ ᱠᱚᱼᱫᱚ ᱵᱨᱟᱥ ᱫᱚ ᱪᱮᱫ ᱦᱩᱭᱩᱜ ᱠᱟᱱᱟ ᱾ᱢᱟᱱᱮ ᱢᱤᱫ ᱨᱚᱠᱚᱢ ᱛᱤᱸᱡᱩ ᱠᱚ ᱛᱮᱭᱟᱨᱚᱜ ᱠᱟᱱᱟ᱾ ᱡᱟᱦᱟᱸ ᱫᱚ ᱢᱚᱸᱡᱽᱷ ᱛᱮ ᱵᱟᱝ ᱟᱹᱵᱩᱜᱽ ᱠᱷᱟᱹᱛᱤᱨ᱾ ᱚᱱᱮ ᱚᱱᱠᱟᱱᱟᱜ ᱤᱭᱟᱹ ᱠᱚᱫᱚ ᱧᱮᱞᱚᱜᱼᱟ᱾ ᱟᱨ ᱤᱭᱟᱹ ᱛᱮᱫᱚ ᱦᱟᱸᱜ᱾ ᱫᱟᱹᱛᱟᱹᱱᱤ ᱫᱚ ᱟᱵᱚ ᱫᱚ ᱡᱟᱸ ᱵᱚᱱ ᱩ᱾ ᱢᱤᱫ ᱫᱷᱟᱣ ᱵᱚ ᱦᱟᱛᱟᱣ ᱫᱟᱹᱛᱟᱹᱱᱤ ᱠᱟᱱᱟ᱾ ᱢᱤᱫ ᱫᱷᱽᱟᱣ ᱵᱚᱱ ᱯᱮᱴᱮᱡ ᱠᱮᱫᱟ ᱾ᱚᱱᱟ ᱛᱮᱜᱮ ᱵᱚ ᱫᱟᱹᱛᱟᱹᱱᱤ ᱭᱤᱱᱟ ᱟᱨᱵᱚ ᱜᱤᱰᱤ ᱠᱮᱫᱟ᱾ ᱢᱟᱱᱮ ᱫᱚᱦᱲᱟ ᱠᱟ᱾ ᱛᱮ ᱵᱟᱝ ᱵᱚ ᱵᱮᱣᱦᱟᱨ ᱮᱫᱟ᱾ ᱚᱱᱮ ᱮᱱᱠᱟᱱᱟ ᱟᱨ ᱡᱟᱦᱟᱸ ᱫᱚ, ᱚᱱᱟ ᱵᱨᱟᱥ ᱫᱚ ᱦᱟᱸᱜ ᱢᱟᱱᱮ ᱡᱚᱛᱚ ᱠᱷᱚᱱᱟ-ᱜ ᱟᱱᱟᱲ ᱪᱮ ᱮᱴᱠᱮᱴᱚᱬᱮᱸ ᱚᱱᱟ ᱫᱚ ᱦᱟᱸᱜ ᱧᱮᱞᱚᱜ ᱠᱟᱱᱟ᱾ ᱠᱟᱹᱴᱤᱡ ᱜᱤᱫᱽᱨᱟᱹ ᱠᱚᱢ ᱩᱢᱮᱨᱟᱱ ᱜᱤᱫᱽᱨᱟᱹ ᱠᱚ᱾ ᱢᱟᱱᱮ ᱜᱤᱫᱽᱨᱟᱹᱜᱮ ᱜᱤᱫᱽᱨᱟᱹ ᱠᱚ, ᱡᱟᱦᱟᱸ ᱞᱟᱹᱭ ᱜᱟᱱᱚᱜᱼᱟ᱾ ᱡᱟᱦᱟᱸ ᱫᱚ ᱩᱱᱠᱩᱣᱟ-ᱜ ᱰᱟᱴᱟᱸ ᱡᱟᱱᱟᱢ ᱫᱮᱨᱤᱜ ᱠᱟᱱ ᱛᱟᱠᱚᱣᱟ ᱾ ᱥᱮ ᱟᱵᱚᱣᱟ-ᱜ ᱦᱚᱸ ᱡᱮ ᱚᱱᱟ ᱵᱚᱱ ᱤᱭᱩᱥ ᱮᱫ ᱠᱟᱱ ᱠᱷᱟᱱ ᱟᱭᱢᱟ ᱫᱤᱱ ᱫᱷᱽᱚᱨᱮ ᱰᱟᱴᱟ ᱚᱞᱯᱚ ᱢᱟᱱᱮ ᱩᱢᱮᱨ ᱟᱹᱣᱨᱤ ᱦᱩᱭᱩᱜ ᱛᱮᱜᱮ ᱢᱟᱱᱮ ᱧᱩᱨᱩᱜ ᱠᱟᱱ ᱛᱟᱵᱚᱱᱟ᱾ ᱨᱤᱸᱜᱩᱫᱽ ᱠᱚ ᱧᱟᱢᱮᱫ ᱠᱟᱱᱟ᱾ ᱚᱱᱮ ᱝᱠᱟᱱᱟᱜ ᱠᱚ ᱧᱮᱞᱚᱜ ᱠᱟᱱᱟ᱾ ᱟᱨ ᱱᱚᱜᱼᱚᱭ ᱡᱮ ᱟᱵᱚ ᱵᱚᱱ ᱵᱮᱵᱚᱦᱟᱨᱮᱫ ᱠᱟᱱ ᱠᱮᱢᱤᱠᱮᱞ ᱡᱤᱱᱤᱥ, ᱚᱱᱟᱛᱮ ᱰᱟᱴᱟᱸ ᱛᱤᱱᱟᱹᱜ ᱫᱤᱱ ᱫᱷᱽᱚᱨᱮ ᱱᱟᱯᱟᱭ ᱛᱟᱦᱮᱱ ᱠᱟᱱᱟ ᱠᱟᱹᱴᱤᱡ ᱞᱟᱹᱭ ᱞᱮᱠᱷᱟᱱ ᱵᱮᱥ ᱠᱚᱜᱼᱟ᱾ ᱥᱮ ᱵᱟᱹᱲᱤᱡ ᱛᱟᱦᱮᱱ ᱠᱟᱱᱟ᱾ ᱚᱱᱟᱴᱟᱜ ᱞᱟᱹᱭ ᱠᱷᱟᱱ ᱵᱮᱥ ᱱᱟᱯᱟᱭ ᱠᱚᱜᱼᱟ ᱾
ᱦᱩᱸ ᱾ ᱤᱧ ᱫᱩᱧ ᱞᱟᱹᱭ ᱱᱚᱝᱠᱟ ᱦᱚᱸ ᱟᱹᱰᱤ ᱦᱚᱲ ᱧᱮᱞ ᱦᱩᱭ ᱚᱱᱟ ᱡᱮ ᱱᱚᱜᱼᱚᱭ ᱡᱟᱦᱟᱸ ᱵᱨᱟᱥ ᱟᱨ ᱠᱳᱞᱜᱮᱴ ᱛᱮᱵᱚᱱ ᱫᱟᱹᱛᱟᱹᱱᱤᱜᱼᱟ᱾ ᱚᱱᱟᱛᱮ ᱫᱟᱹᱛᱟᱹᱱᱤ ᱠᱟᱛᱮᱜ ᱫᱚ ᱟᱹᱰᱤ ᱦᱚᱲ ᱜᱤᱧ ᱧᱮᱞ ᱟᱠᱟᱫ ᱠᱚᱣᱟ ᱡᱮ ᱱᱚᱜᱼᱚᱭ ᱰᱟᱴᱟ ᱦᱟᱹᱥᱩ ᱥᱮ ᱰᱟᱴᱟ ᱠᱷᱚᱱᱟᱜ ᱢᱟᱭᱟᱢ ᱡᱚᱨᱚᱜ ᱦᱮᱸ ᱚᱱᱮ ᱚᱱᱟ ᱠᱚ ᱤᱭᱟᱹ ᱦᱟᱸᱜ ᱟᱸᱡᱟᱨ ᱦᱟᱸᱜ ᱧᱮᱞ ᱧᱟᱢ ᱟᱠᱟᱱ ᱛᱟᱠᱚᱣᱟ ᱾ ᱡᱟᱦᱟᱸ ᱫᱚ ᱟᱹᱰᱤ ᱫᱤᱱ ᱫᱷᱚᱨᱮ ᱵᱟᱝ ᱜᱮ ᱪᱟᱵᱟ ᱞᱟᱹᱜᱤᱫᱚᱜᱼᱟ ᱾ ᱟᱨ ᱚᱱᱟ ᱥᱟᱶ ᱥᱟᱶᱛᱮ ᱧᱮᱞᱚᱜ ᱠᱟᱱᱟ ᱦᱟᱸᱜ ᱡᱮᱢᱚᱱ ᱟᱢ ᱞᱟᱹᱭ ᱠᱮᱫ ᱞᱮᱠᱟ ᱠᱟᱹᱴᱤᱡ ᱩᱢᱮᱨ ᱨᱮᱱ ᱜᱤᱫᱽᱨᱟᱹ ᱠᱚᱫᱚ ᱦᱟᱸᱜ, ᱚᱱᱟ ᱩᱱᱠᱩ ᱫᱚ ᱵᱟᱝ ᱵᱟᱰᱟᱭ ᱠᱷᱟᱹᱛᱤᱨ ᱛᱮ ᱚᱱᱟ ᱠᱚᱞᱜᱮᱴ ᱠᱚᱫᱚ ᱦᱟᱸᱜ ᱠᱚ ᱡᱚᱢᱮᱫ ᱠᱟᱱᱟ ᱾ ᱛᱚ ᱡᱟᱦᱟᱸ ᱠᱷᱟᱹᱛᱤᱨ ᱛᱮ ᱞᱟᱡᱽᱨᱮ ᱟᱭᱢᱟ ᱨᱚᱠᱚᱢ ᱦᱩᱭ ᱫᱟᱲᱮᱭᱟᱜᱼᱟ ᱟᱭᱢᱟ ᱠᱚᱢ ᱯᱩᱥᱨᱤ ᱥᱮ ᱟᱭᱢᱟ ᱨᱚᱠᱚᱢ ᱮᱞᱟᱨᱡᱤ ᱚᱱᱠᱟᱱᱟᱜ ᱠᱚ ᱧᱟᱧᱟᱢ ᱠᱟᱱᱟ᱾ ᱡᱟᱦᱟᱸ ᱫᱚ ᱟᱵᱚ ᱞᱟᱹᱜᱤᱫ ᱟᱹᱰᱤ ᱜᱤ ᱵᱟᱹᱲᱤᱡ ᱜᱮᱭᱟ ᱾ ᱛᱚ ᱱᱚᱜᱼᱚᱭ ᱱᱤᱭᱟᱹ ᱠᱚᱜᱮ ᱦᱟᱸᱜ ᱧᱮᱞ ᱧᱟᱢᱚᱜ ᱠᱟᱱᱟ ᱾ ᱦᱩᱸ ᱟᱨ ᱟᱢ ᱞᱟᱹᱭ ᱢᱮ ᱢᱟ
ᱟᱨ ᱤᱧᱟᱹᱜ ᱞᱮᱠᱟ ᱫᱚ ᱦᱟᱸᱜ ᱧᱮᱞ ᱢᱮ ᱱᱚᱜᱼᱚᱭ ᱠᱟᱹᱴᱤᱡ ᱜᱤᱫᱽᱨᱟᱹ ᱦᱚᱸ ᱥᱮ ᱟᱵᱚ ᱯᱨᱟᱥ ᱡᱟᱦᱟᱸ ᱫᱚ ᱦᱟᱸᱜ ᱚᱱᱟ ᱩᱭᱩᱥ ᱛᱚᱧ ᱞᱟᱹᱭ ᱞᱮᱭᱟ ᱥᱮ ᱵᱮᱣᱦᱟᱨ ᱫᱚ ᱦᱟᱸᱜ ᱵᱟᱝ ᱵᱷᱟᱜᱮᱭᱟ ᱾ ᱡᱟᱦᱟᱸ ᱛᱮᱫᱚ ᱢᱟᱱᱮ ᱟᱵᱚ ᱰᱟᱴᱟ ᱫᱚ ᱦᱟᱸᱜ ᱟᱭᱢᱟ ᱫᱤᱱ ᱵᱟᱭ ᱛᱟᱦᱮᱱᱟ ᱡᱟᱦᱟᱸ ᱫᱚ ᱯᱨᱚᱛᱮᱠ ᱫᱤᱱ ᱦᱟᱸᱜ ᱧᱮᱞ ᱢᱮ ᱟᱢ ᱚᱱᱟ ᱢᱚᱸᱡᱽᱛᱮ ᱵᱟᱢ ᱥᱟᱯᱷᱟ ᱟᱠᱟᱫᱟ ᱚᱱᱟ ᱡᱟᱦᱟᱸ ᱵᱨᱟᱥ ᱚᱱᱟ ᱨᱮᱦᱟᱸ ᱧᱮᱞ ᱢᱮ ᱛᱤᱡᱩ ᱠᱚ ᱤᱭᱟᱹ ᱟᱠᱟᱱᱟ ᱥᱟᱶᱛᱮ ᱡᱟᱦᱟᱸ ᱠᱮᱢᱤᱠᱮᱞ ᱟᱢ ᱯᱨᱚᱛᱮᱠ ᱫᱤᱱ ᱦᱟᱸᱜ ᱧᱮᱞ ᱢᱮ ᱡᱟᱦᱟᱸ ᱠᱚᱞᱜᱮᱴ ᱮᱢ ᱞᱟᱜᱟᱣᱟᱜ ᱠᱟᱱᱟ ᱚᱱᱟ ᱠᱳᱞᱠᱮᱴ ᱧᱮᱞ ᱢᱮ ᱢᱮᱥᱟ ᱨᱮᱜᱮ ᱛᱟᱦᱮᱱ ᱠᱟᱱᱟ᱾ ᱯᱨᱚᱛᱮᱠ ᱫᱤᱱ ᱦᱟᱸᱜ ᱤᱭᱟᱹᱣᱟᱜ ᱠᱟᱱᱟ ᱞᱟᱜᱟᱣᱟᱜ ᱠᱟᱱᱟ ᱦᱟᱸᱜ ᱾ ᱚᱱᱟ ᱧᱮᱞ ᱢᱮ ᱯᱨᱚᱛᱮᱠ ᱚᱱᱟ ᱡᱟᱭᱜᱟ ᱨᱮᱢ ᱜᱟᱥᱟᱣᱟᱜ ᱠᱟᱱᱟ ᱾ ᱚᱱᱟ ᱫᱚ ᱢᱤᱫᱴᱟᱝ ᱠᱮᱢᱤᱠᱮᱞ ᱠᱟᱱᱟ᱾ ᱜᱟᱥᱟᱣ ᱜᱟᱥᱟᱣ ᱛᱮ ᱠᱷᱚᱭᱚᱜᱼᱟ ᱦᱟᱸᱜ, ᱧᱮᱞ ᱢᱮ ᱢᱤᱫᱴᱚᱱ ᱰᱟᱴᱟ ᱠᱚ ᱛᱟᱦᱚᱞᱮ ᱦᱚᱸᱜ ᱟᱢᱟᱜ ᱩᱢᱮᱨ ᱟᱹᱣᱨᱤ ᱦᱩᱭᱩᱜ ᱨᱮᱜᱮ ᱧᱩᱨᱩᱜ ᱠᱟᱱᱟ ᱥᱮ ᱰᱟᱴᱟ ᱨᱮ ᱟᱭᱢᱟ ᱨᱚᱠᱚᱢ ᱢᱟᱱᱮ ᱟᱱᱟᱴ ᱮᱴᱠᱮᱴᱚᱬᱮ ᱧᱮᱞᱚᱜ ᱠᱟᱱᱟ ᱾ ᱡᱟᱦᱟᱸ ᱛᱮ ᱟᱵᱚ ᱦᱟᱯᱮᱱ ᱫᱤᱱ ᱨᱮ ᱡᱤᱞ ᱠᱚᱦᱚᱸ ᱥᱮ ᱡᱤᱞ ᱠᱚ ᱥᱮ ᱫᱟᱠᱟ ᱠᱚ ᱵᱟᱝ ᱵᱚᱱ ᱡᱚᱢ ᱫᱟᱲᱮᱭᱟᱜ ᱠᱟᱱᱟ ᱾ ᱡᱟᱦᱟᱸ ᱫᱚ ᱟᱹᱰᱤ ᱢᱩᱨᱩᱠᱷ ᱡᱚᱫᱤ ᱤᱭᱟᱹ ᱮᱢᱟ ᱡᱳᱨᱮᱢ ᱮᱢᱟᱜ ᱠᱟᱱᱟ, ᱛᱟᱦᱚᱞᱮ ᱫᱚ ᱢᱟᱱᱮ ᱦᱟᱸ ᱥᱩᱭᱮᱫ ᱢᱮᱭᱟ, ᱚᱱᱮ ᱚᱱᱠᱟᱱᱟᱜ ᱥᱮ ᱟᱹᱰᱤ ᱚᱛᱤᱨᱤᱛᱚᱢ ᱜᱟᱥᱟᱣ ᱞᱮᱱᱠᱷᱟᱱ ᱤᱭᱟᱹ ᱠᱚ ᱦᱟᱹᱥᱩᱭᱮᱫ ᱢᱮᱭᱟ, ᱢᱟᱱᱮ ᱢᱚᱪᱟ ᱠᱚ ᱦᱟᱹᱥᱩᱭᱮᱫ ᱢᱮᱭᱟ ᱾ ᱡᱟᱦᱟᱸ ᱛᱮᱫᱚ ᱟᱢ ᱴᱷᱤᱠ ᱢᱚᱛᱚᱱ ᱫᱟᱠᱟ ᱵᱟᱢ ᱡᱚᱢ ᱫᱟᱲᱮᱭᱟᱜ ᱠᱟᱱᱟ ᱾ ᱚᱱᱮ ᱚᱱᱠᱟᱱᱟᱜ ᱮᱴᱠᱮ ᱴᱚᱬᱮ ᱠᱚ ᱧᱮᱞᱚᱜ ᱠᱟᱱᱟ ᱟᱨ ᱜᱤᱫᱽᱨᱟᱹ ᱠᱚᱫᱚ ᱚᱱᱟ ᱫᱚ ᱵᱟᱝ ᱠᱚ ᱡᱚᱢ, ᱢᱟᱱᱮ ᱫᱟᱹᱛᱟᱹᱱᱤ ᱠᱷᱚᱱ ᱠᱚ ᱪᱚᱯᱚᱡ ᱫᱟ ᱦᱟᱸᱜ ᱵᱮᱥᱤ ᱚᱱᱮ ᱠᱷᱚᱱᱟᱜ ᱧᱮᱞᱚᱜ ᱠᱟᱱᱟ ᱾ ᱛᱟᱦᱚᱞᱮ ᱩᱱᱠᱩ ᱜᱤᱫᱽᱨᱟᱹ ᱠᱚ ᱪᱚᱯᱚᱡᱮᱫ ᱠᱟᱱ ᱜᱤᱫᱽᱨᱟᱹ ᱠᱚ ᱮᱢ ᱩᱪᱤᱛ ᱠᱟᱱᱟ ᱥᱮ ᱵᱟᱝ ᱮᱢ ᱩᱪᱤᱛ ᱠᱟᱱᱟ ᱾ ᱠᱟᱹᱴᱤᱡ ᱞᱟᱹᱭ ᱞᱮᱠᱷᱟᱱ ᱵᱮᱥ ᱱᱟᱯᱟᱭ ᱠᱚᱜᱼᱟ ᱾
ᱦᱩᱸ ᱾ ᱤᱧ ᱫᱩᱧ ᱞᱟᱹᱭᱟ ᱜᱤᱫᱽᱨᱟᱹ ᱠᱚᱫᱚ ᱦᱟᱸᱜ, ᱚᱱᱟ ᱠᱚ ᱡᱤᱱᱤᱥ ᱫᱚ ᱵᱟᱝ ᱮᱢ ᱩᱪᱤᱛ ᱠᱟᱱᱟ ᱾ ᱪᱮᱫᱟᱜ ᱥᱮ ᱩᱱᱠᱩ ᱫᱚ ᱵᱟᱝ ᱠᱚ ᱵᱩᱡ ᱟᱠᱟᱫᱟ ᱥᱮ ᱱᱚᱣᱟ ᱨᱮᱱᱟᱜ ᱵᱩᱜᱤ ᱵᱟᱹᱲᱤᱡ ᱫᱤᱠ ᱫᱚ ᱱᱚᱣᱟ ᱤᱭᱟᱹ ᱞᱮᱠᱷᱟᱡ ᱫᱚ ᱪᱮᱫ ᱵᱟᱹᱲᱤᱡ ᱦᱩᱭᱩᱜᱼᱟ ᱥᱮ ᱪᱮᱫ ᱱᱟᱯᱟᱭ ᱦᱩᱭᱩᱜᱼᱟ, ᱚᱱᱟ ᱫᱚ ᱦᱟᱸᱜ ᱩᱱᱠᱩ ᱫᱚ ᱪᱮᱫ ᱦᱚᱸ ᱵᱟᱝ ᱠᱚ ᱵᱩᱡ ᱟᱠᱟᱫᱟ᱾ ᱡᱮᱢᱚᱱ ᱞᱟᱹᱭ ᱜᱟᱱᱚᱜᱼᱟ ᱩᱱᱠᱩ ᱫᱚ